ᱦᱮᱞᱳ᱾
ᱦᱳᱭ ᱜᱚᱝᱠᱮ ᱡᱚᱦᱟᱨ ᱜᱮ
ᱡᱚᱦᱟᱨ ᱜᱮ ᱜᱚᱝᱠᱮ ᱟᱸᱡᱚᱢᱚᱜ ᱠᱟᱱᱟ ᱨᱚᱲ?
ᱦᱳᱭ ᱟᱵᱤᱱᱟᱜ ᱫᱚ ᱢᱚᱴᱟ ᱢᱩᱴᱤ ᱴᱷᱤᱠ ᱴᱷᱟᱠ ᱜᱮ ᱦᱟᱸᱜ ᱟᱸᱡᱚᱢᱚᱜ ᱠᱟᱱᱟ᱾ ᱛᱚᱵᱮ ᱟᱹᱞᱤᱧᱟᱜ ᱜᱮ ᱦᱟᱸᱜ ᱪᱮᱫ ᱞᱮᱠᱟ ᱵᱮᱱ ᱟᱸᱡᱚᱢ ᱧᱟᱢᱮᱫ ᱠᱟᱱᱟ? ᱱᱤᱫ ᱵᱷᱩᱨ
ᱟᱹᱵᱤᱱᱟᱜ ᱦᱚᱸ ᱱᱤᱛ ᱵᱷᱳᱨ ᱫᱚ ᱱᱟᱯᱟᱭ ᱜᱮᱛᱚᱞᱤᱧ ᱟᱸᱡᱚᱢᱮᱫᱼᱟ ᱟᱫᱚ ᱯᱟᱨᱮᱛᱮ ᱱᱮᱴᱚᱣᱟᱨᱠ ᱠᱷᱟᱹᱛᱤᱨ ᱡᱩᱫᱤ ᱵᱟᱞᱤᱧ ᱟᱸᱡᱚᱢ ᱫᱟᱲᱮᱭᱟᱜ ᱠᱷᱟᱱ ᱵᱟᱰᱟᱭ ᱦᱚᱪᱚ ᱵᱤᱱᱟᱞᱤᱧ
ᱦᱳᱭ ᱟᱨ ᱱᱚᱣᱟ ᱜᱮᱞᱟᱝ ᱱᱮᱦᱚᱨ ᱡᱚᱦᱟᱨᱚᱜᱼᱟ᱾ ᱥᱮ ᱱᱚᱣᱟ ᱜᱮᱞᱟᱝ ᱟᱥᱚᱜᱼᱟ ᱡᱟᱛᱮ ᱡᱮᱢᱚᱱ ᱱᱮᱴᱚᱣᱟᱨᱠ ᱨᱮᱭᱟᱜ ᱮᱸᱴᱠᱮᱴᱚᱬᱮ ᱡᱟᱛᱮ ᱡᱮᱢᱚᱱ ᱚᱠᱚᱭ ᱦᱚᱸ ᱥᱮ ᱵᱟᱱᱟ ᱦᱚᱲ ᱜᱮ ᱵᱟᱝ ᱧᱟᱢ
ᱟᱨ ᱡᱟᱛᱮ ᱡᱮᱢᱚᱱ ᱟᱞᱟᱝᱟᱜ ᱫᱟᱢᱟᱱᱟᱜ ᱠᱟᱛᱷᱟ ᱦᱚᱸ ᱡᱟᱛᱮ ᱡᱮᱢᱚᱱ ᱢᱚᱡᱽ ᱛᱮᱜᱮ ᱞᱟᱝ ᱨᱚᱯᱚᱲ ᱤᱫᱤ ᱫᱟᱲᱤᱜ ᱟᱨ
ᱥᱟᱶᱛᱮ ᱟᱵᱮᱱ ᱴᱷᱮᱱ ᱠᱷᱚᱱ ᱛᱷᱚᱲᱟ ᱛᱷᱚᱲᱤ ᱵᱮᱠᱜᱨᱟᱣᱩᱱᱰ ᱥᱟᱣᱩᱱᱰ ᱟᱸᱡᱚᱢ ᱦᱤᱡᱩᱜ ᱠᱟᱱᱟ ᱦᱟᱜ ᱛᱚ ᱚᱱᱟ ᱦᱚᱸ ᱡᱩᱛ ᱫᱚᱦᱚᱭ ᱵᱮᱱ ᱦᱟᱸᱜ ᱜᱚᱝᱠᱮ
ᱦᱮᱸ ᱦᱮᱸ ᱜᱚᱝᱠᱮ ᱦᱤᱛᱚ ᱟᱸᱡᱚ ᱢᱚᱜ ᱠᱟᱱᱟ ᱵᱮᱠᱜᱨᱟᱣᱩᱱᱰ?
ᱟ ᱵᱟᱝ ᱟᱡᱚᱢᱱᱟ᱾
ᱛᱚᱵᱮ ᱦᱳᱭ ᱜᱚᱝᱠᱮ ᱱᱤᱛᱳᱜ ᱫᱚ ᱪᱮᱫ ᱵᱮᱤᱱ ᱪᱮᱠᱟᱹᱭ ᱠᱟᱱᱟ ᱦᱟᱸᱜ?
ᱜᱚᱝᱠᱮ ᱱᱤᱛᱚᱜ ᱫᱟᱠᱟ ᱠᱚ ᱡᱚᱢ ᱵᱟᱲᱟ ᱠᱟᱛᱮᱜ ᱱᱚᱼᱚᱭ ᱫᱩᱲᱩᱵ ᱵᱟᱲᱟ ᱦᱩᱭ ᱟᱠᱟᱱᱟ‍᱾ ᱠᱟᱴᱤᱡ ᱡᱚᱢ ᱵᱟᱲᱟ ᱛᱮᱦᱮᱧ ᱫᱚ ᱵᱤᱞᱚᱢᱵ ᱦᱩᱭᱮᱱᱟ
ᱦᱳᱭ᱾ ᱟᱪᱪᱷᱟ ᱟᱪᱪᱷᱟ᱾
ᱜᱚᱝᱠᱮ ᱪᱮᱫ ᱵᱤᱱ ᱪᱤᱠᱟᱹᱭ ᱛᱟᱦᱚᱞᱮ ᱟᱵᱤᱱ ᱫᱚ?
ᱦᱳᱭ ᱟᱹᱞᱤᱧ ᱦᱚᱸ ᱜᱚᱝᱠᱮ ᱟᱻ ᱛᱷᱚᱲᱟ ᱮᱱᱟᱱ ᱢᱟ ᱦᱟᱸᱜ ᱟᱻᱪᱮᱫ ᱠᱚᱪᱚᱝᱞᱤᱧ ᱠᱟᱹᱢᱤ ᱵᱟᱲᱟᱭᱮᱫ ᱠᱟᱱ ᱛᱟᱦᱮᱱᱟ ᱠᱷᱮᱛ ᱠᱚᱨᱮᱱᱟᱜ ᱜᱮ ᱠᱟᱹᱢᱤ᱾
ᱚᱱᱛᱮ ᱠᱷᱚᱱ ᱦᱮᱡ ᱠᱟᱛᱮᱫ ᱢᱟᱱᱮ ᱚᱱᱟ ᱴᱟᱣᱩᱱ ᱥᱮᱫ ᱞᱤᱧ ᱪᱟᱞᱟᱣ ᱞᱮᱱᱟ ᱵᱮᱝᱠ ᱨᱮᱭᱟᱜ ᱠᱟᱹᱢᱤ ᱛᱟᱦᱮᱸ ᱠᱟᱱᱟ᱾ ᱛᱚ ᱠᱟᱹᱢᱤ ᱟᱹᱜᱩ ᱵᱟᱲᱟ ᱠᱮᱫᱟᱞᱤᱧ᱾ ᱛᱚ ᱚᱱᱟ ᱛᱟᱭᱚᱢ ᱡᱟᱦᱟ ᱫᱚ ᱦᱟᱸᱜ ᱚᱱᱮ ᱠᱚ ᱢᱮᱱᱟ ᱩᱵ ᱠᱚᱯᱪᱤ ᱦᱚᱸᱞᱤᱧ ᱪᱟᱞᱟᱣ ᱵᱟᱲᱟ ᱞᱮᱱ ᱜᱮᱭᱟ ᱦᱮᱡ ᱵᱟᱲᱟ ᱛ ᱰᱟᱹᱵᱨᱟᱣ ᱵᱟᱲᱟ ᱠᱟᱛᱮᱫ ᱫᱟᱠᱟ ᱡᱚᱢ ᱵᱟᱲᱟ ᱠᱟᱛᱮᱫ ᱫᱚ ᱛᱷᱚᱲᱟ ᱜᱟᱱ ᱞᱤᱧ ᱡᱤᱨᱟᱹᱣ ᱮᱱᱟ᱾ ᱟᱫᱚ ᱱᱤᱛᱳᱜ ᱫᱚ ᱦᱟᱸᱜ ᱦᱚᱸᱜᱼᱚᱭ ᱟᱵᱮᱱ ᱥᱟᱶᱞᱤᱧ ᱨᱚᱯᱚᱲ ᱠᱟᱱᱟ᱾
ᱟᱪᱪᱷᱟ ᱾
ᱦᱳᱭ ᱛᱚᱵᱮ ᱜᱚᱜᱠᱮ ᱦᱳᱭ ᱞᱟᱹᱭ ᱵᱮᱱ ᱞᱟᱹᱭ ᱵᱮᱱ
ᱞᱟᱹᱭ ᱫᱟᱞᱤᱧ ᱛᱟᱦᱚᱞᱮ ᱜᱚᱝᱠᱮ ᱫᱟᱜ ᱡᱟᱹᱲᱤ ᱠᱚᱫᱚ ᱪᱮᱫ ᱞᱮᱠᱟ ᱫᱟᱜ ᱡᱟᱹᱲᱤᱭ ᱫᱟᱭ ᱥᱮ ᱵᱟᱝ?
ᱦᱳᱭ ᱜᱚᱝᱠᱮ ᱫᱟᱜ ᱡᱟᱹᱲᱤ ᱨᱮᱫᱚ ᱦᱟᱸᱜ ᱪᱮᱫ ᱞᱮᱠᱟ ᱞᱤᱧ ᱞᱟᱹᱭ ᱟᱵᱮᱱᱟ ᱢᱟᱱᱮ ᱫᱟᱜ ᱡᱟᱹᱨᱤ ᱢᱟ ᱮᱱᱛᱮᱫ ᱪᱮᱫ ᱞᱮᱠᱟ ᱦᱩᱭᱩᱜᱼᱟ᱾ ᱡᱩᱞᱲᱟ ᱢᱟ ᱮᱱᱛᱮᱫ ᱵᱟᱝ ᱦᱩᱭ ᱵᱟᱲᱟᱣ ᱟᱠᱟᱱᱟ᱾ ᱟᱨ ᱟᱸᱥ ᱦᱚᱸᱚᱸ ᱛᱮ ᱟᱭᱢᱟ ᱜᱮᱞᱮ ᱫᱚᱦᱚᱭᱮᱫ ᱠᱟᱱᱟ ᱛᱚᱵᱮ ᱟᱥᱚᱸ ᱮᱱᱛᱮ ᱵᱟᱭ ᱯᱩᱨᱚᱱᱚᱜᱼᱟ᱾ ᱟᱨ ᱡᱮᱞᱮᱠᱟ ᱵᱮᱱ ᱧᱮᱞ ᱠᱮᱜᱟ ᱟᱞᱮ ᱦᱚᱸ ᱮᱱᱛᱮᱫ ᱦᱩᱲᱩ ᱟᱭᱢᱟ ᱫᱤᱱ ᱠᱷᱚᱱᱚᱡ ᱟᱭᱢᱟ ᱫᱤᱱ ᱞᱟᱦᱟ ᱨᱮᱜᱮ ᱞᱮ‌ ᱮᱦᱚᱵ ᱠᱟᱫᱟ ᱨᱚᱦᱚᱭ ᱫᱚ ᱦᱟᱸᱜ ᱟᱫᱚ ᱫᱟᱜ ᱵᱟᱝ ᱠᱷᱟᱹᱛᱤᱨ ᱛᱮᱜᱮ ᱦᱟᱸᱜ ᱛᱮᱤᱦᱤᱧ ᱫᱷᱟᱹᱨᱤᱡ ᱫᱚ ᱦᱚᱜᱼᱚᱭ ᱵᱟᱞᱮ ᱨᱚᱦᱚᱭ ᱯᱩᱨᱟᱹᱣ ᱫᱟᱲᱮ ᱠᱟᱣᱫᱟ᱾
ᱦᱳᱭᱛᱳ ᱢᱤᱷ, ᱵᱟᱨ ᱵᱤᱜᱷᱟᱹ ᱫᱚ ᱯᱟᱥᱮᱜ ᱥᱟᱨᱮ ᱢᱮᱱᱟᱜ ᱜᱮᱭᱟ ᱦᱟᱸᱜ ᱟᱫᱚ ᱦᱚᱞᱟ ᱢᱟᱱᱫᱷᱮᱨ ᱟᱞᱮ ᱤᱭᱟᱹ ᱵᱟᱲᱟ ᱞᱮᱫ ᱜᱮᱭᱟ ᱨᱚᱦᱚᱭ ᱵᱟᱲᱟ ᱠᱮᱫᱟᱞ ᱞᱮ ᱛᱷᱚᱲᱟ ᱛᱷᱩᱚᱲᱤ᱾ ᱛᱚ ᱦᱚᱞᱟ ᱦᱚᱸ ᱮᱛᱚᱭ ᱥᱤᱛᱩᱝ ᱠᱮᱫᱟᱭ ᱦᱚᱸᱜᱼᱚᱭ ᱛᱮ ᱤᱧ ᱦᱚᱸ ᱵᱟᱹᱧ ᱧᱮᱞᱮᱫ ᱠᱟᱱ ᱜᱮᱭᱟ ᱥᱤᱛᱩᱝ ᱠᱮᱫᱟᱭ᱾ ᱛᱚ ᱵᱩᱡᱷᱟᱹᱣ ᱵᱮᱱ ᱫᱟᱜ ᱫᱚ ᱮᱱᱛᱮᱫ ᱟᱸᱡᱮᱫ ᱪᱟᱵᱮᱱᱟ᱾ ᱟᱨ ᱱᱤᱛ ᱛᱚᱜ ᱱᱤᱛᱚᱜ ᱢᱟᱱᱮ ᱱᱚᱝᱠᱟ ᱟᱸᱡᱮᱫ ᱠᱟᱱᱟ ᱡᱟᱛᱮ ᱚᱱᱟ ᱡᱩᱫᱤ ᱵᱮᱱ ᱟᱨᱦᱚᱸᱫ ᱥᱤ ᱠᱷᱟᱱᱡ ᱵᱮᱱ ᱛᱚ ᱫᱷᱩᱲᱤᱧ ᱢᱟᱪᱷᱟ ᱧᱚᱜ ᱜᱮᱵᱮᱱ ᱟᱹᱭᱠᱟᱹᱟᱹᱜᱣᱟ ᱚᱱᱮ ᱚᱱᱠᱟ᱾ ᱟᱫᱚ ᱯᱩᱨᱟᱹ ᱯᱩᱨᱤ ᱟᱸᱡᱮᱫ ᱠᱟᱱᱟ ᱚᱱᱟ ᱨᱚᱦᱚᱲ ᱟᱻ ᱨᱚᱦᱚᱲ ᱦᱟᱥᱟ ᱚᱦᱚᱜᱮ ᱨᱚᱦᱚᱭ ᱠᱚᱜᱼᱟ᱾ ᱟᱫᱚ ᱛᱷᱚᱲᱟ ᱛᱷᱩᱲᱤ ᱫᱟᱜ, ᱫᱟᱜ ᱞᱮᱠᱷᱟᱱ ᱫᱚ ᱟᱹᱰᱤ ᱱᱟᱭ ᱱᱟᱯᱟᱭ ᱦᱩᱭ ᱵᱟᱲᱟ ᱠᱚᱜᱼᱟ᱾
ᱚ ᱜᱚᱝᱠᱮ ᱛᱟᱦᱟᱞᱮ ᱮᱠᱫᱚᱢ ᱜᱮ ᱵᱟᱭ ᱫᱟᱜ ᱟᱠᱟᱫᱟ ᱵᱟᱝ?
ᱫᱟᱜ ᱫᱚ ᱮᱠᱟᱞ ᱛᱮᱜᱮᱟᱸᱜ ᱵᱟᱭ ᱫᱟᱜ ᱠᱟᱫᱟ ᱥᱮᱛᱟᱜ ᱵᱮᱞᱟ ᱛᱷᱚᱲᱟ ᱛᱷᱚᱲᱤ ᱫᱟᱜ ᱞᱮᱫᱟ ᱜᱚᱢᱠᱮ ᱟᱫᱚ ᱚᱱᱟ ᱫᱟᱜ ᱛᱮᱢᱟ ᱦᱟᱸᱜ ᱵᱟᱭ ᱯᱷᱩᱞᱟᱹᱜ ᱜᱮᱭᱟ᱾ ᱱᱤᱛᱚᱜ ᱮᱠᱟᱞᱛᱮ ᱯᱩᱨᱟᱹᱯᱩᱨᱩᱨᱤ ᱫᱟᱜ ᱡᱟᱹᱨᱩᱲ ᱠᱟᱱᱟ ᱚᱱᱮ ᱠᱚ ᱢᱮᱱᱟ ᱢᱤᱫ ᱜᱷᱚᱱᱴᱟ ᱜᱟᱱ ᱡᱩᱫᱤ ᱢᱚᱡᱽ ᱢᱟᱪᱷᱟ ᱧᱚᱜ ᱫᱟᱜᱟ ᱮᱱᱦᱚᱸ ᱡᱚᱛᱷᱮᱥᱴᱚ ᱜᱮᱭᱟ ᱟᱫᱚ ᱚᱱ ᱠᱚ ᱢᱮᱱᱟ ᱡᱷᱤᱯᱤᱨ ᱡᱷᱤᱯᱟᱹᱨ ᱫᱟᱜ ᱫᱚ ᱦᱟᱸᱜ ᱢᱟᱱᱮ ᱠᱟᱹᱢᱤᱨᱮ ᱵᱟᱭ ᱞᱟᱹᱠᱛᱤᱜ ᱠᱟᱱᱟ ᱱᱤᱛᱚᱜ ᱡᱮᱞᱮᱠᱟ ᱚ ᱡᱮᱞᱮᱠᱟ ᱵᱮᱱ ᱢᱮᱱᱟ ᱚᱱᱟ ᱡᱷᱤᱯᱟᱹᱨ ᱫᱟᱜ ᱫᱚᱜ ᱚᱱᱮ ᱠᱚ ᱢᱮᱱᱟᱜ, ᱢᱟᱱᱮ ᱦᱚᱲ ᱢᱟᱱᱮ ᱪᱮᱫ ᱠᱚ ᱢᱮ ᱟᱹᱲᱤᱥ ᱠᱟᱠᱚ ᱥᱮ ᱵᱚᱛᱚᱨ ᱚᱪᱚ ᱠᱟᱠᱚ ᱥᱮ ᱢᱤᱫᱵᱟᱨ ᱠᱤᱪᱨᱤᱡ ᱠᱚ ᱛᱟᱥᱮ ᱵᱟᱲᱟ ᱞᱮᱠᱷᱟᱱ ᱞᱚᱦᱚᱫ ᱵᱟᱲᱟ ᱠᱟᱜ᱾ ᱛᱚ ᱚᱱᱮ ᱚᱱᱠᱟᱱᱟᱜ ᱫᱟᱜ ᱜᱮ ᱦᱟᱸᱜ ᱯᱟᱲᱟᱜ ᱠᱟᱱᱟ ᱟᱫᱚ ᱠᱷᱮᱛ ᱨᱮ ᱢᱟ ᱮᱱᱛ ᱵᱟᱝ ᱯᱮᱨᱮᱡᱚᱜ ᱠᱟᱱ ᱜᱮᱭᱟ᱾ ᱟᱨ ᱡᱩᱫᱤ ᱦᱚᱸ ᱠᱷᱮᱛ ᱨᱮᱱᱟᱜ ᱦᱟᱥᱟ ᱠᱚ ᱡᱚᱫᱤ ᱢᱟᱱᱮ, ᱯᱮᱨᱮ ᱫᱚ ᱵᱟᱝᱢ ᱯᱮᱨᱮᱡᱚᱜᱼᱟ ᱛᱚᱵᱮ ᱪᱮᱛᱟᱱ ᱞᱚᱦᱚᱫ ᱛᱟᱦᱮᱱᱟ᱾ ᱛᱚᱵᱮ ᱚᱱᱟ ᱢᱤᱫ ᱫᱷᱟᱢ ᱥᱤ ᱞᱠᱷ ᱮᱱᱠᱷᱟᱱᱡ ᱢᱟ ᱚᱱᱟ ᱛᱤᱱᱟᱹᱜ ᱜᱟᱱ ᱫᱟᱜ ᱡᱚᱢᱟ ᱛᱟᱦᱮᱱᱟ ᱥᱮ ᱛᱤᱱᱟᱹᱜ ᱜᱟᱱ ᱫᱟᱜ ᱛᱮ ᱞᱚᱦᱚᱫ ᱛᱟᱦᱮᱱᱟ᱾ ᱚᱱᱟ ᱦᱚᱸ ᱮᱱᱛᱮᱫ ᱢᱟᱱᱮ ᱥᱤ ᱞᱮᱠᱷᱟ ᱚᱱᱟ ᱫᱚ ᱮᱛ ᱟᱫ ᱪᱟᱵᱟ ᱚᱱᱟ ᱫᱚ ᱟᱨᱦᱚᱸ᱾
ᱚ ᱟᱪᱷᱟ ᱟᱪᱷᱟ ᱟᱪᱷᱟ᱾
ᱵᱩᱡᱷᱟᱹᱣ ᱵᱮᱱ ᱮᱠᱟᱞ ᱛᱮᱜᱮ ᱵᱟᱭ ᱫᱟᱜ ᱟᱠᱟᱫᱟ᱾
ᱦᱮᱸ ᱦᱮᱸ ᱦᱮᱸ ᱚᱝᱠᱮ ᱟᱞᱮᱥᱮᱫ ᱦᱚᱸ ᱚᱱᱠᱟ ᱟᱞᱮᱥᱮᱫ ᱫᱚ ᱢᱟ ᱜᱟᱹᱡᱮ ᱫᱟᱜ ᱡᱟᱹᱲᱤᱭᱮᱫ ᱟᱨ ᱟᱯᱮᱥᱮᱫ ᱢᱟ ᱞᱟᱹᱭ ᱫᱟᱵᱤᱱ
ᱦᱳᱭ ᱾ ᱛᱚᱵᱮ ᱜᱚᱝᱠᱮ ᱟᱯᱮ ᱫᱚ ᱦᱟᱸᱜ ᱦᱳᱲᱳ ᱨᱚᱦᱚᱭ ᱵᱟᱲᱟ ᱫᱚ ᱪᱮᱫ ᱦᱳᱲᱳ ᱠᱚᱫᱚ ᱛᱤᱱᱟᱹᱜ ᱡᱷᱟᱹᱞ ᱯᱮ ᱨᱚᱦᱚᱭ ᱤᱫᱤ ᱵᱟᱲᱟ ᱟᱠᱟᱫ ᱛᱟᱵᱚᱱᱟ ᱦᱟᱸᱜ?
ᱜᱚᱝᱠᱮ, ᱦᱳᱲᱳ ᱨᱚᱦᱚᱭ ᱫᱚ ᱢᱚᱴᱟᱢᱩᱴᱤ ᱢᱩᱪᱟᱹᱫ ᱤᱭᱟᱹ ᱨᱮᱜᱮ ᱢᱮᱱᱟᱜ ᱟᱠᱟᱫᱟ, ᱢᱩᱪᱟᱹᱫ ᱤᱭᱟᱹ ᱨᱮ ᱦᱮᱡ ᱜᱚᱜ ᱟᱠᱟᱱᱟ ᱾ ᱮ ᱡᱟᱦᱟᱸ ᱠᱚ ᱮᱸ ᱛᱚᱞᱟ ᱜᱟᱹᱲᱤ ᱠᱚ ᱡᱟᱦᱟᱸ ᱠᱚ ᱢᱮᱱᱟᱜᱼᱟ ᱚᱱᱟ ᱠᱚᱜᱮ ᱵᱟᱠᱤ ᱢᱮᱱᱟᱜ ᱟᱠᱟᱫᱟ ᱾
ᱦᱳᱭ ᱾
ᱵᱟᱠᱷᱟᱱ ᱫᱚ ᱨᱚᱦᱚᱭ ᱫᱚ ᱨᱚᱦᱚᱭ ᱢᱩᱪᱟᱹᱫ ᱵᱟᱲᱟ ᱦᱩᱭᱮᱱ ᱜᱮᱭᱟ, ᱠᱟᱨᱚᱱ ᱟᱞᱮ ᱥᱮᱫ ᱫᱚ ᱠᱟᱹᱴᱤᱡ ᱫᱟᱜ ᱡᱟᱹᱲᱤ ᱠᱷᱟᱹᱛᱤᱨ ᱛᱮ ᱪᱟᱥ ᱵᱟᱥ ᱠᱚ ᱠᱟᱹᱴᱤᱡ ᱦᱮᱸ᱾ ᱞᱟᱦᱟ ᱠᱟᱱ ᱜᱮᱭᱟ ᱾ ᱮᱱᱛᱮ ᱨᱮᱦᱚᱸ ᱠᱤᱪᱷᱩ ᱜᱟᱱ ᱦᱚᱲ ᱫᱚ ᱢᱮᱱᱟᱜ ᱠᱚᱜᱮᱭᱟ, ᱡᱟᱦᱟᱸᱭ ᱠᱚᱫᱚ ᱟᱹᱣᱨᱤ ᱠᱚ ᱯᱩᱨᱩᱣᱟ ᱾ ᱦᱮᱸ, ᱢᱚᱴᱟ ᱢᱩᱴᱤ ᱯᱮᱨᱟᱭ ᱜᱮᱠᱚ ᱯᱩᱨᱟᱹᱣ ᱟᱹᱜᱩ ᱟᱠᱟᱫᱟ, ᱛᱚᱞᱟ ᱜᱟᱹᱲᱤ ᱠᱚᱜᱮ ᱠᱟᱹᱴᱤᱡ ᱤᱭᱟᱹ ᱢᱮᱱᱟᱜ-ᱟ, ᱮᱸ ᱵᱟᱹᱠᱤ ᱢᱮᱱᱟᱜ-ᱟ᱾ ᱚᱱᱟ ᱠᱚ ᱠᱷᱟᱱ ᱜᱮ ᱮ ᱯᱩᱨᱟᱹᱜ-ᱟ, ᱢᱚᱴᱟ ᱢᱳᱴᱤ ᱨᱚᱦᱚᱭ ᱫᱚ, ᱱᱤᱭᱟᱹ ᱥᱮᱨᱢᱟ ᱞᱮᱠᱟ ᱫᱚ ᱴᱷᱤᱠ ᱜᱮᱭᱟ ᱟᱨᱠᱤ ᱯᱩᱨᱟᱹᱜ-ᱟ ᱾
ᱦᱳᱭ ᱛᱚᱵᱮ ᱜᱚᱝᱠᱮ ᱟᱯᱮ ᱫᱚ ᱦᱟᱸᱟᱜ ᱟᱹᱰᱤ ᱜᱟᱱ ᱠᱷᱟᱡ ᱪᱟᱥᱵᱟᱥ ᱠᱷᱮᱛᱨᱮ ᱛᱮᱫᱚ ᱯᱮ ᱞᱟᱦᱟ ᱵᱟᱲᱟ ᱟᱠᱟᱱ ᱛᱟᱵᱚᱱᱟ ᱾ ᱦᱮᱸᱥᱮ? ᱛᱚ ᱢᱮᱱᱮᱜ ᱠᱟᱱᱟ ᱞᱤᱧ ᱜᱚᱝᱠᱮ ᱟᱯᱮ ᱛᱚ ᱦᱟᱸᱜ ᱮᱸ ᱡᱮᱞᱮᱠᱟ ᱡᱮᱞᱮᱠᱟ ᱞᱤᱧ ᱢᱮᱱᱟ ᱟᱞᱮ ᱢᱟ, ᱟᱹᱞᱤᱧᱟᱜ ᱫᱚ ᱦᱟᱸᱜ ᱞᱤᱧ ᱞᱟᱹᱭᱟ ᱛᱷᱚᱲᱟ ᱛᱟᱭᱚᱢ ᱧᱚᱜ ᱛᱮ, ᱛᱚᱵᱮ ᱟᱯᱮ ᱫᱚ ᱦᱟᱸᱜ ᱤᱭᱟᱹ ᱢᱤᱱᱤ ᱥᱮ ᱢᱚᱴᱚᱨ ᱠᱚᱦᱚᱸᱨ ᱯᱮ ᱵᱷᱚᱨᱥᱟᱜ ᱜᱮᱭᱟ ᱥᱮ ᱡᱟᱹᱯᱮ ᱯᱚᱨᱮ ᱦᱚᱸ ᱯᱮ ᱵᱷᱚᱨᱥᱟᱜ ᱜᱮᱭᱟ ᱥᱮ ᱥᱮᱨᱢᱟ ᱵᱷᱚᱨᱥᱟ ᱯᱮ ᱪᱟᱥ ᱵᱟᱲᱟᱭ ᱜᱮᱭᱟ ᱟᱯᱮ ᱫᱚ?
ᱦᱩᱸᱻ ᱵᱟᱝ ᱴᱷᱤᱠ ᱜᱮᱵᱮᱱ ᱞᱟᱹᱭ ᱫᱟ ᱾ ᱦᱮᱸ ᱪᱮᱫ ᱠᱚ ᱞᱟᱹᱭᱟ ᱟᱞᱮᱥᱮᱫ ᱢᱟ ᱚᱱᱠᱟ ᱢᱟ ᱥᱮᱨᱢᱟ ᱡᱟᱹᱲᱤ ᱦᱚᱸ ᱦᱚᱸᱜ-ᱚᱭ ᱡᱮᱢᱚ ᱢᱚᱱ ᱞᱟᱜᱟᱣ ᱟᱠᱟᱱ ᱜᱮᱭᱟ, ᱚᱝ ᱠᱟᱱ ᱢᱚᱛᱚᱱ ᱫᱚ ᱵᱟᱝ ᱞᱟᱜᱟᱣ ᱠᱟᱱᱟ ᱡᱮ ᱯᱩᱨᱟᱹ ᱞᱟᱜᱟᱣ ᱠᱟᱱᱟ ᱾ ᱠᱤᱱᱛᱩ ᱨᱚᱦᱚᱭ ᱵᱟᱲᱟ ᱫᱚ ᱞᱟᱜᱟᱣ ᱠᱟᱱ ᱜᱮᱭᱟ ᱟᱨ ᱛᱟᱨᱚᱨᱮ ᱟᱞᱮ ᱫᱚ ᱯᱩᱨᱟᱹ ᱯᱩᱨᱤ ᱫᱚ ᱤᱭᱟᱹ ᱮᱸᱻ ᱥᱮᱨᱢᱟ ᱡᱟᱹᱲᱤ ᱪᱮᱛᱟᱱ ᱨᱮᱫᱚ ᱵᱟᱝᱞᱮ ᱛᱟᱦᱮᱱᱟ ᱾ ᱥᱩᱨ ᱨᱮ ᱢᱤᱫᱴᱟᱝ ᱜᱟᱰᱟ ᱢᱮᱱᱟᱜ-ᱟ ᱟᱨ ᱚᱱᱮ ᱜᱟᱰᱟ ᱠᱷᱚᱱ ᱜᱮ ᱢᱤᱫᱴᱟᱝ ᱢᱚ ᱴᱚᱨᱻ ᱵᱟᱹᱭᱥᱟᱹᱣ ᱢᱮᱱᱟᱜ-ᱟ ᱾
ᱦᱳᱭ ᱾
ᱮᱸ ᱟᱫᱚ ᱚᱱᱟ ᱛᱮᱜᱮ ᱫᱟᱜ ᱨᱟᱠᱟᱵ ᱠᱟᱛᱮ ᱪᱟᱥᱵᱟᱥ ᱢᱟ ᱦᱩᱭᱩᱜ ᱜᱮᱭᱟ ᱾
ᱦᱳᱭ ᱦᱳᱭ ᱾
ᱢᱟᱱᱮ ᱟᱞᱮ ᱫᱚ ᱥᱮᱨᱢᱟ ᱡᱟᱹᱲᱤ ᱪᱮᱛᱟᱱ ᱨᱮᱫᱚ ᱱᱤᱨᱵᱷᱚᱨ ᱫᱚ ᱵᱟᱹᱱᱩᱜ ᱞᱮᱭᱟ ᱥᱮᱨᱢᱟ ᱫᱟᱹᱲᱤ ᱵᱟᱝ ᱠᱟᱛᱮ ᱦᱚᱸ ᱪᱟᱥᱵᱟᱥ ᱫᱚ ᱜᱟᱱᱚᱜ ᱜᱮᱭᱟ ᱟᱨᱠᱤ᱾
ᱦᱳᱭ ᱦᱳᱭ, ᱛᱚ ᱴᱷᱤᱠ ᱜᱮ ᱟᱯᱮ ᱫᱚ ᱠᱟᱯᱷᱤ ᱮᱸ ᱠᱟᱯᱷᱤ ᱜᱟᱱ ᱜᱮ ᱯᱮ ᱞᱟᱦᱟ ᱵᱟᱲᱟᱣᱟ ᱟᱠᱟᱱ ᱛᱟᱵᱚᱱᱟ ᱜᱚᱝᱠᱮ ᱥᱮ ᱥᱩᱵᱤᱫᱟ ᱠᱚᱦᱚᱸ ᱢᱮᱱᱟᱜ ᱵᱟᱲᱟ ᱠᱟᱫᱟ ᱟᱨ ᱟᱞᱮ ᱫᱚ ᱦᱟᱸᱜ ᱚᱝ ᱚᱝᱠᱟ ᱫᱚ ᱦᱟᱸᱜ ᱢᱟᱱᱮ ᱚᱱᱠᱟ ᱱᱟᱜ ᱥᱩᱵᱤᱫᱷᱟ ᱨᱳᱨᱳᱛᱮᱵᱚᱱ ᱟᱠᱟᱜ ᱞᱮᱭᱟ ᱦᱟᱸᱜ ᱾ ᱟᱨ ᱢᱚᱴᱚᱨ ᱥᱮ ᱡᱮ ᱢᱤ-ᱢᱤᱱᱤ ᱥᱮ ᱪᱮᱜ ᱠᱚᱵᱚᱱ ᱢᱮᱛᱟᱜ ᱠᱟᱱ ᱢᱮᱥᱤᱱ ᱜᱮ ᱦᱟᱸᱜ ᱫᱟᱜ ᱩᱰᱩᱠ ᱢᱮᱥᱤᱱ ᱚᱱᱠᱟᱱᱟᱜ ᱦᱚᱛᱮᱜ ᱵᱟᱹᱱᱩᱜ ᱛᱟᱞᱮᱭᱟ ᱟᱨ ᱡᱩᱫᱤ ᱦᱚᱸ ᱢᱚᱴᱚᱨ ᱢᱮᱱᱟᱜ-ᱟ ᱛᱚᱵᱮ ᱚᱱᱟ ᱮᱸ ᱩᱱᱟᱹᱜ ᱜᱟᱱ ᱦᱮᱸ ᱢᱤᱫᱴᱮᱡ ᱢᱚᱴᱚᱨ ᱢᱮᱱᱟᱜ-ᱟ, ᱛᱚᱵᱮ ᱚᱱᱟ ᱫᱚ ᱛᱚ ᱦᱩᱲᱩ ᱨᱚᱦᱚᱭ ᱞᱟᱹᱜᱤᱫ ᱛᱮᱫᱚ ᱛᱮ ᱯᱚᱨᱡᱟᱯ ᱛᱚ ᱫᱷᱚᱛᱮ ᱵᱟᱝ ᱠᱟᱱᱟ ᱛᱚ ᱚᱱᱟ ᱮᱛᱮ ᱢᱤᱫ ᱵᱟᱨ ᱛᱷᱚᱲᱤ ᱠᱷᱮᱛ ᱠᱚᱨᱮ ᱢᱤᱫ ᱵᱟᱨ ᱩᱛᱩ ᱡᱤᱱᱤᱥ ᱠᱚᱨᱮ ᱫᱟᱜ ᱫᱩᱞ ᱵᱟᱲᱟᱣ ᱞᱟᱹᱜᱤᱫᱚ ᱴᱷᱤᱠ ᱜᱮᱭᱟ᱾ ᱛᱚᱵᱮ ᱦᱮᱸ ᱚᱝᱠᱟ ᱦᱩᱲᱩ ᱨᱚᱦᱚᱭ ᱞᱟᱹᱜᱤᱫ ᱛᱮᱫᱚ ᱚᱱᱟ ᱫᱚ ᱛᱮᱜ ᱟᱸ ᱩᱱᱟᱹᱜ ᱠᱷᱚᱢᱚᱥᱛᱟ ᱥᱟᱞᱤ ᱫᱚ ᱛᱚ ᱵᱟᱝ ᱠᱟᱱᱟ ᱥᱮ ᱵᱟᱭ ᱤᱭᱟᱹ ᱫᱟᱲᱮᱭᱟᱜ-ᱟ, ᱛᱚᱵᱮ ᱦᱮᱸ ᱯᱚᱨ ᱯᱨᱚᱛᱷᱚᱢ ᱚᱵᱚᱥᱛᱷᱟ ᱨᱮ ᱫᱚ ᱦᱟᱸᱜ ᱟᱞᱮ ᱚᱠᱟᱴᱟᱜ ᱢᱟᱱᱮ ᱜᱟᱹᱪᱷᱤ ᱞᱮ ᱨᱚᱦᱚᱭ ᱠᱮᱫᱟ ᱛᱚᱵᱮ ᱦᱮᱸ ᱯᱨᱚᱛᱷᱚᱢ ᱚᱵᱚᱥᱛᱷᱟ ᱨᱮᱢᱟᱦᱟᱸᱜ ᱡᱮ ᱜᱟᱹᱪᱷᱤ ᱨᱚᱦᱚ ᱟᱯᱷᱚᱨ ᱚᱠᱛᱮ ᱚᱱᱟ ᱛᱮ ᱫᱟᱜ ᱢᱟ ᱵᱟᱝ ᱛᱟᱦᱮᱸ ᱠᱟᱱ ᱛᱟᱦᱮᱱ ᱜᱮᱭᱟ ᱟᱫᱚ ᱟᱞᱮ ᱫᱚ ᱦᱟᱸᱜ ᱪᱮᱫ ᱞᱮ ᱪᱤᱠᱟ ᱠᱮᱫᱟ, ᱮᱸ ᱢᱟᱱᱮ ᱢᱮᱥ ᱪᱮᱜ ᱚᱱᱟ ᱢᱚᱴᱚᱨ ᱫᱟᱜ ᱛᱮᱜᱮ ᱟᱞᱮ ᱢᱟᱱᱮ ᱢᱤᱜ ᱵᱟᱨᱭᱟ ᱜᱟᱱ ᱠᱷᱮᱛ ᱞᱮ ᱤᱭᱟᱹ ᱠᱮᱫᱟ ᱢᱟᱱᱮ ᱫᱟᱜ ᱦᱮᱸ ᱵᱟᱨᱭᱟ ᱜᱟᱱ ᱠᱷᱮᱛ ᱢᱟᱱᱮ ᱤᱭᱟᱹ ᱠᱮᱫᱟᱞᱮ ᱢᱟᱱᱮ ᱞᱚ ᱫᱟᱜ ᱫᱟᱜ ᱞᱮ ᱵᱷᱚᱨᱟᱣ ᱮᱫᱟ ᱵᱷᱚᱨᱟᱣ ᱵᱟᱲᱟᱛᱮ ᱢᱚᱸᱡ ᱛᱮ ᱤᱭᱟᱹ ᱵᱟᱲᱟᱛᱮᱫ ᱛᱚᱵᱮ ᱜᱮᱪᱷᱮ ᱫᱚᱞᱮ ᱟᱯᱷᱚᱨ ᱠᱮᱫᱟ ᱛᱚᱵᱮ ᱚᱱᱟ ᱚᱱᱟ ᱠᱷᱟᱹᱛᱤᱨ ᱛᱮᱜᱮ ᱟᱞᱮ ᱟᱱᱮ ᱟᱯᱷᱚᱨ ᱫᱷᱚ ᱢᱟᱱᱮ ᱟᱹᱰᱤ ᱞᱟᱦᱟ ᱨᱮᱜᱮ ᱦᱩᱭ ᱞᱮᱱᱟ᱾ ᱞᱟᱦᱟ ᱨᱮᱜᱮ ᱦᱩᱭ ᱠᱟᱱᱟ ᱦᱩᱭ ᱫᱚ ᱟᱫᱚ ᱯᱩᱨᱟᱹᱣ ᱠᱤ ᱟᱞᱮ ᱯᱟᱥᱮ ᱟᱞᱮ ᱦᱚᱸ ᱦᱩᱲᱩ ᱨᱚᱦᱚᱭ ᱫᱚ ᱟᱻᱢ ᱯᱮ ᱯᱩᱱ ᱦᱟᱯᱛᱟ ᱞᱟᱦᱟ ᱨᱮᱜᱮ ᱯᱩᱨᱟᱹᱣ ᱜᱮᱭᱟ ᱫᱟᱜ ᱢᱚᱸᱡᱽ ᱛᱮ ᱛᱟᱦᱮᱸ ᱞᱮᱱᱠᱟᱡ᱾ ᱟᱫᱚ ᱚᱱᱠᱟ ᱫᱟᱜ ᱵᱟᱹᱱᱩᱜᱼᱟ ᱵᱟᱝ ᱟᱫᱚ ᱚᱱᱟ ᱠᱷᱟᱹᱛᱤᱨ ᱛᱮ ᱵᱟᱞᱮ ᱯᱩᱨᱟᱹᱣ ᱫᱟᱲᱮ ᱠᱟᱣᱫᱟ᱾ ᱟᱨ ᱡᱮᱞᱮᱠᱟ ᱵᱮᱱ ᱢᱮᱱ ᱠᱮᱭᱟ ᱜᱚᱢᱠᱮ ᱟᱞᱮ ᱟᱞᱮ ᱫᱚ ᱦᱟᱸᱜ ᱟᱨ ᱥᱮᱨᱢᱟ ᱵᱷᱚᱨᱥᱟ ᱜᱮᱞᱮ ᱪᱟᱥᱚᱜ ᱠᱟᱱᱟ ᱢᱚᱴᱚᱨ ᱠᱚᱢᱟᱞᱤᱧ ᱢᱮᱱ ᱠᱮᱫ ᱜᱮ ᱵᱟᱹᱱᱩᱜᱼᱟ ᱥᱮ ᱡᱩᱫᱤ ᱦᱚᱸ ᱠᱮᱱᱮᱞ ᱟᱨ ᱡᱷᱟᱹᱯᱟᱹᱭ ᱢᱮᱱᱟᱜ ᱛᱟᱞᱮᱭᱟ ᱛᱚᱵᱮ ᱚᱱᱟ ᱡᱟᱹᱯᱟᱹᱭ ᱠᱚᱨᱮ ᱦᱚᱸ ᱮᱛᱮᱜ ᱫᱟᱜ ᱢᱟ ᱵᱟᱹᱱᱩᱜ ᱠᱟᱫᱟ ᱡᱮᱞᱮᱠᱟ ᱵᱮᱱ ᱢᱮᱱᱟ ᱡᱟᱹᱯᱟᱹᱭ ᱠᱚ ᱨᱮ ᱮᱛᱮᱜ ᱫᱟᱜ ᱚᱠᱟ ᱠᱷᱚᱡ ᱦᱤᱡᱩᱜᱼᱟ? ᱢᱟᱱᱮ ᱚᱠᱟ ᱠᱷᱚᱱ ᱮᱛᱮ ᱦᱤᱡᱩᱜ ᱠᱟᱱ ᱚᱸᱰᱮ ᱜᱮᱢᱟ ᱫᱟᱜ ᱢᱟ ᱵᱟᱹᱱᱩᱜ᱾ ᱟᱫᱚ ᱦᱤᱡᱩᱜᱼᱟ ᱠᱚ ᱠᱷᱚᱱ ᱟᱨ ᱞᱟᱦᱟᱛᱮ ᱦᱤᱡᱩᱜ ᱠᱟᱱ ᱛᱟᱦᱮᱱ ᱜᱮᱭᱟ ᱫᱟᱜ ᱚᱸᱰᱮ ᱠᱷᱚᱱ ᱟᱨ ᱚᱸᱰᱮ ᱮᱛᱮᱜ ᱫᱟᱜ ᱛᱟᱦᱮᱸᱱ ᱠᱟᱱ ᱛᱟᱦᱮᱸᱱ ᱜᱮᱭᱟ ᱟᱨ ᱱᱤᱛᱚᱜ ᱚᱸᱰᱮ ᱦᱮᱸ ᱚᱱᱟ ᱵᱟᱸᱫᱷᱟᱞ ᱵᱚᱱ ᱢᱮᱛᱟᱜ ᱠᱟᱱᱟ ᱚᱱᱟ ᱵᱟᱸᱫᱷᱟᱞ ᱨᱮ ᱡᱩᱫᱤ ᱫᱟᱜ ᱯᱮᱨᱮᱡᱚᱜᱼᱟ ᱛᱚᱵᱮ ᱚᱱᱟ ᱫᱟᱜ ᱫᱚ ᱮᱴᱟᱜ ᱟᱨ ᱰᱟᱦᱟᱨ ᱛᱮ ᱪᱟᱞᱟᱜ ᱠᱟᱱᱟ ᱛᱚᱵᱮ ᱚᱠᱟ ᱥᱮᱫ ᱪᱟᱞᱟᱜ ᱞᱟᱹᱠᱛᱤ ᱚᱱᱛᱮ ᱫᱚ ᱵᱟᱝ ᱪᱟᱞᱟᱜ ᱠᱟᱱᱟ ᱪᱮᱫᱟᱜ ᱥᱮ ᱵᱚᱜᱚᱡ ᱟᱱᱟ ᱚᱱᱟ ᱫᱚ ᱟᱹᱰᱤ ᱢᱟᱨᱟᱝ ᱜᱮ ᱦᱟᱸᱜ ᱢᱤᱫᱴᱮᱡ ᱜᱟᱰᱟᱨᱮ ᱯᱚᱨᱤᱱᱚᱛᱚ ᱠᱟᱱᱟ ᱚᱱᱟ ᱵᱟᱱᱫᱚ ᱵᱟᱸᱫᱷᱟᱞ ᱫᱚ᱾ ᱟᱨ ᱯᱮᱭᱟ᱾ ᱵᱟᱸᱫᱷᱟᱞ ᱡᱚᱲᱤᱛᱚ ᱠᱟᱛᱮᱫ ᱢᱟᱱᱮ ᱫᱟᱜ ᱦᱮᱡ ᱞᱮ ᱦᱮᱡ ᱞᱮᱱ ᱠᱟᱱ ᱛᱟᱦᱮᱱᱟ ᱛᱚ᱾ ᱟᱫᱚ ᱵᱟᱨᱭᱟ ᱵᱟᱸᱫᱷᱟᱲ ᱢᱟ ᱵᱚᱜᱚᱡ ᱞᱮᱱᱟ ᱛᱚᱵᱮ ᱢᱤᱫᱴᱮᱡ ᱫᱚ ᱦᱟᱸᱜ ᱠᱚ ᱡᱩᱛ ᱩᱱᱠᱩ ᱫᱚ ᱟᱨ ᱢᱤᱫᱴᱮᱡ ᱫᱚ ᱦᱟᱸᱜ ᱢᱟᱱᱮ ᱵᱟᱠᱚ ᱡᱩᱛ ᱫᱟᱲᱮ ᱠᱟᱣᱫᱟ ᱢᱟᱱᱮ ᱪᱮᱫ ᱪᱚᱝ ᱠᱷᱛᱤᱨ ᱛᱨ ᱵᱥᱞᱤᱣ ᱞᱟᱹᱭ ᱫᱟᱲᱮᱭᱟᱜ-ᱟ᱾ ᱟᱫᱚ ᱥᱚᱨᱠᱟᱨ ᱜᱮ ᱚᱱᱟ ᱵᱤᱥᱚᱭ ᱛᱮ ᱤᱭᱟᱹ ᱤᱭᱟᱹ ᱢᱟᱱᱮ ᱠᱚᱢᱯᱞᱮᱱ ᱠᱚᱣᱟ ᱠᱚ᱾
ᱦᱮᱸ᱾ ᱦᱮᱸ᱾ ᱦᱮᱞᱳᱻ ᱦᱮᱞᱳ ᱦᱮᱞᱳᱻ ᱜᱚᱢᱠᱮ᱾ ᱦᱮᱞᱳᱻ ᱦᱮᱞᱳ ᱜᱚᱢᱠᱮ? ᱦᱮᱞᱳᱻ ᱦᱮᱞᱳᱻ ᱦᱮᱞᱳᱻ